ᱦᱮᱞᱳ ᱦᱮᱸ
ᱦᱮᱸ ᱟᱸᱡᱚᱢᱚᱜ ᱠᱟᱱᱟ
ᱦᱮᱸ ᱟᱸᱡᱚᱢᱚᱜ ᱠᱟᱱᱟ
ᱟᱪᱪᱷᱟ ᱨᱚᱲ ᱪᱮᱠᱟ ᱟᱸᱡᱚᱢᱚᱜ ᱠᱟᱱᱟ ᱴᱷᱤᱠ ᱜᱮᱥᱮ
ᱴᱷᱤᱠ ᱜᱮ ᱟᱸᱡᱚᱢᱚᱜ ᱠᱟᱱᱟ ᱤᱧᱟᱜ ᱨᱚᱲᱮᱢ ᱟᱸᱡᱚᱢ ᱧᱟᱢᱫᱟ
ᱦᱳᱭ ᱦᱳᱭ ᱟᱫᱤᱧ
ᱞᱟᱹᱭ ᱫᱟᱹᱧ
ᱦᱮᱸ
ᱪᱮᱫ ᱮᱢ ᱪᱤᱠᱟᱹᱭᱮᱫ ᱠᱟᱱᱟ
ᱚ ᱪᱮᱫᱜᱮ ᱵᱟᱹᱧ ᱪᱤᱠᱟᱹᱭᱮᱫ ᱛᱟᱦᱮᱱᱟ ᱟᱢᱫᱚ
ᱚ ᱤᱧ ᱦᱚᱸ ᱫᱩᱲᱩᱵ ᱟᱠᱟᱱᱟᱹᱧ
ᱚ ᱫᱟᱠᱟ ᱡᱚᱢ ᱵᱟᱲᱟ ᱠᱚ ᱦᱩᱭ ᱱᱟ?
ᱦᱮᱸ ᱦᱩᱭᱱᱟ ᱡᱚᱢ ᱠᱚᱫᱚ ᱦᱩᱭᱱᱟ᱾ ᱟᱢᱮᱢ ᱡᱚᱢ ᱵᱟᱲᱟ ᱠᱮᱜᱼᱟ ᱥᱮ ᱵᱟᱝᱟ ᱦᱮᱸ ᱪᱮᱫ?
ᱞᱟᱹᱭᱫᱟᱹᱧ ᱱᱟᱯᱟᱭ ᱜᱮᱵᱤᱱ ᱛᱟᱦᱚᱞᱮ ᱱᱤᱭᱟᱹ ᱜᱷᱟᱲᱤᱜ
ᱦᱮᱸ ᱱᱤᱫ ᱟᱢᱜᱮ ᱚᱠᱟ ᱞᱮᱠᱟ ᱢᱮᱱᱟᱜ ᱢᱮᱭᱟ?
ᱟ ᱤᱧ ᱦᱚᱸ ᱱᱟᱯᱟᱭ ᱜᱮ ᱢᱤᱱᱟᱹᱧᱟ
ᱦᱳᱭ
ᱦᱩᱸ ᱟᱯᱮ ᱥᱮᱱᱟᱜ ᱳᱭᱮᱫᱟᱨ ᱠᱚᱫᱚ ᱪᱮᱜ ᱞᱮᱠᱟ?
ᱟᱞᱮ ᱥᱮᱫ ᱫᱚ ᱦᱚᱞᱟ ᱢᱟᱦᱟᱫᱮᱨ ᱫᱚ ᱫᱟᱜ ᱠᱮᱜᱟᱭ ᱟᱹᱰᱤ ᱡᱩᱨ ᱟᱨ ᱛᱮᱸᱦᱮᱸᱧ ᱜᱟᱯᱟ ᱫᱚ ᱦᱚᱸᱜᱼᱚᱭ ᱥᱤᱛᱩᱝ ᱠᱟᱜᱼ ᱟᱭ
ᱚᱸ
ᱟᱯᱮ ᱥᱮᱫ ᱫᱚ ᱫᱟᱜ ᱵᱟᱲᱟ ᱞᱮᱫ
ᱦᱮᱸ ᱫᱟᱜ ᱵᱟᱲᱟ ᱞᱮᱫ ᱜᱮᱭᱟᱭ᱾
ᱦᱮᱸ
ᱛᱮᱦᱤᱧ ᱜᱮ ᱠᱟᱹᱴᱤᱡ ᱵᱟᱭ ᱫᱟᱜ ᱾
ᱞᱟᱹᱭᱫᱟᱹᱧ ᱪᱮᱫ ᱠᱚᱢ ᱠᱩᱥᱤᱭᱟᱜ ᱜᱮᱭᱟ ᱟᱢ?
ᱠᱩᱥᱤ ᱵᱚᱞ ᱛᱮᱸ ᱩᱸ ᱛᱮ ᱮᱠᱴᱟ ᱩᱱᱟᱜ ᱠᱚᱥᱤ ᱫᱚ ᱵᱟᱱᱩᱜ ᱛᱤᱧᱟ᱾
ᱠᱷᱮᱞᱚᱱ ᱠᱚ᱾
ᱠᱷᱮᱞᱚᱴ
ᱠᱷᱮᱞᱳᱰ
ᱦᱩᱸ ᱠᱷᱮᱞᱳᱰ ᱠᱚᱫᱚ ᱳᱭ ᱞᱚᱝ ᱡᱷᱟᱢᱯ ᱤᱧ ᱠᱩᱥᱤᱭᱟᱜ ᱜᱮᱭᱟ᱾
ᱚ ᱟᱪᱪᱷᱟ᱾
ᱟᱢ ᱫᱚ?
ᱟᱪᱪᱷᱟ ᱱᱚᱣᱟ ᱞᱚᱝ ᱡᱷᱟᱢᱯ ᱟᱢᱮᱢ ᱠᱷᱮᱞᱳᱰ ᱫᱚ ᱱᱚᱣᱟ ᱫᱚ ᱮ ᱱᱚᱣᱟ ᱜᱮ ᱫᱤᱱᱟᱹᱢ ᱜᱮᱢ ᱠᱷᱮᱞᱳᱰ ᱜᱮᱭᱟ? ᱥᱮ ᱱᱚᱣᱟ ᱫᱚ ᱡᱟᱦᱟᱸ ᱛᱤᱥ ᱠᱚᱨᱮᱢ ᱠᱷᱮᱞᱳᱰ ᱜᱮᱭᱟ?
ᱡᱟᱦᱟᱸ ᱛᱤᱥ ᱠᱚᱨᱮ ᱵᱚᱞᱛᱮ ᱡᱠᱷᱚᱱ ᱜᱮ ᱦᱚᱭ ᱛᱚ ᱥᱯᱳᱴ ᱠᱚ ᱦᱚᱭᱳᱜᱼᱟ ᱥᱮ ᱛᱚᱠᱷᱚᱱ ᱜᱮᱧ ᱠᱷᱮᱞᱳᱜ ᱭᱟ᱾
ᱚᱸᱦ
ᱟᱨ ᱟᱢᱴᱷᱮᱱ ᱢᱤᱫᱴᱟᱝ ᱠᱩᱠᱞᱤ ᱞᱟᱹᱭᱫᱟᱹᱧ ᱟᱢ ᱫᱟᱬᱟᱱ ᱠᱚᱢ ᱠᱩᱥᱤᱭᱟᱜ ᱜᱮᱭᱟ?
ᱦᱮᱸ ᱦᱮᱸ ᱠᱷᱩᱥᱤᱭᱟᱜ ᱜᱤᱭᱟᱧ ᱫᱟᱨᱟᱱ ᱠᱚ᱾
ᱦᱳᱭ᱾ ᱞᱟᱹᱭ ᱫᱟᱹᱧ ᱱᱚᱜᱼᱚᱭ ᱛᱚ ᱟᱵᱚ ᱥᱟᱢᱟᱝ ᱨᱮ ᱦᱩᱞ ᱢᱟᱦᱟ ᱠᱷᱚᱡ
ᱦᱮᱸ
ᱮᱸ ᱦᱩᱞ ᱢᱟᱦᱟ ᱪᱮᱫᱟᱜ ᱵᱚᱱ ᱢᱟᱱᱟᱣᱮᱫ ᱠᱟᱱᱟ? ᱠᱟᱹᱴᱤᱡ ᱮᱢ ᱞᱟᱹᱭ ᱞᱮᱠᱷᱟᱱ ᱱᱟᱯᱟᱭ ᱠᱚᱜᱼᱟ᱾ ᱦᱩᱱᱟᱹᱝ
ᱟᱪᱪᱷᱟ ᱦᱩᱞ ᱢᱟᱦᱟ ᱫᱚ ᱟᱵᱚᱣᱟᱜ ᱟᱹᱰᱤ ᱱᱮᱸᱦ ᱫᱩᱠ ᱨᱮᱱᱟᱜ ᱫᱤᱱ ᱠᱟᱱᱟ ᱡᱟᱦᱟᱸ ᱫᱚ ᱟᱵᱚ ᱟᱵᱚᱨᱮᱱ ᱥᱤᱫᱷᱩᱠᱟᱱᱩ ᱟᱹᱰᱤ ᱤᱝᱨᱮᱡᱽ ᱠᱚ ᱥᱟᱶ ᱞᱟᱹᱲᱦᱟᱹᱭ ᱠᱟᱛᱮ ᱟᱵᱚ ᱢᱟᱱᱮ ᱥᱟᱱᱛᱟᱲ ᱠᱚᱠᱚ
ᱦᱮᱸ
ᱟᱥᱚᱞᱮ ᱩᱱᱟᱹᱜ ᱫᱚ ᱵᱟᱹᱧ ᱵᱟᱲᱟᱭ ᱜᱮᱭᱟ ᱥᱮ ᱟᱫᱚ ᱠᱟᱹᱴᱤᱡ
ᱚ ᱦᱮᱸ᱾ ᱟᱫᱚ ᱱᱚᱣᱟ ᱦᱩᱞ ᱢᱟᱦᱟ ᱫᱚ ᱟᱯᱮ ᱥᱮᱫ ᱠᱚ ᱢᱟᱱᱟᱣᱮᱫ ᱜᱮᱭᱟ ᱥᱮ ᱵᱟᱝᱼᱟ?
ᱦᱮᱸ ᱢᱟᱱᱟᱣ ᱫᱚᱠᱚ ᱢᱟᱱᱟᱣᱮᱫ ᱜᱮᱭᱟ᱾ ᱟᱫᱚ ᱛᱟᱦᱚᱞᱮ ᱤᱧ ᱫᱚ ᱵᱟᱹᱧ ᱪᱟᱞᱟᱣ ᱠᱟᱱᱟ᱾
ᱞᱟᱹᱭᱫᱟᱹᱧ ᱨᱚᱲ ᱠᱟᱹᱴᱤᱡ ᱠᱟᱴᱟ ᱠᱟᱴᱟ ᱟᱸᱡᱚᱢᱚᱜ ᱠᱟᱱ ᱛᱟᱢᱟ ᱮᱠᱴᱩ ᱥᱩᱨ ᱧᱚᱜ ᱠᱟᱛᱮᱫ ᱨᱚᱲ᱾ ᱦᱮᱞᱳ᱾
ᱦᱮᱸ ᱟᱸᱡᱚᱢᱚᱜ ᱠᱟᱱᱟ ᱱᱤᱛᱳᱜ᱾
ᱞᱟᱹᱭᱫᱟᱹᱧ ᱟᱯᱮᱥᱮᱫ ᱫᱚ ᱪᱟᱥ ᱟᱵᱟᱫᱽ ᱪᱮᱫ ᱠᱚ ᱦᱩᱭ ᱵᱟᱲᱟᱜ ᱜᱮᱭᱟ?
ᱪᱟᱥ ᱠᱚᱫᱚ ᱥᱟᱱᱟᱢ ᱞᱮᱠᱟᱱᱟᱜ ᱜᱮ ᱦᱩᱭᱩᱜ ᱜᱮᱭᱟ᱾ ᱦᱩᱲᱩ ᱛᱷᱮᱠᱮ ᱛᱟᱯᱚᱨᱮ ᱜᱩᱦᱩᱢ, ᱡᱚᱸᱰᱨᱟ, ᱟᱞᱩ, ᱛᱟᱨᱯᱚᱨᱮ ᱟᱨᱚ ᱥᱚᱵᱽᱡᱤ ᱠᱚ ᱡᱟᱦᱟᱸ ᱯᱚᱴᱚᱞ, ᱰᱷᱮᱸᱲᱚᱥ᱾ ᱚᱱᱟ ᱠᱚ ᱡᱷᱚᱛᱚ ᱜᱮ ᱦᱩᱭᱩᱜ ᱜᱮᱭᱟ ᱟᱨ ᱠᱤ᱾
ᱟᱪᱪᱷᱟ ᱱᱚᱜᱼᱚᱭ ᱱᱚᱣᱟ ᱡᱟᱦᱟᱸ ᱯᱮ ᱪᱟᱥ ᱟᱵᱟᱫᱽ ᱜᱮᱭᱟ ᱦᱩᱲᱩ ᱱᱚᱜᱼᱚᱭ ᱡᱟᱦᱟᱸ ᱠᱚᱢ ᱢᱮᱱ ᱠᱮᱫ ᱟ ᱱᱚᱣᱟ ᱫᱚ ᱥᱟᱨᱟ ᱵᱚᱪᱷ ᱪᱷᱚᱨ ᱜᱮᱯᱮ ᱪᱟᱥ ᱜᱮᱭᱟ ᱥᱮ ᱱᱚᱣᱟ ᱫᱚ ᱥᱤᱡᱤᱱ ᱨᱮ ᱢᱤᱫ ᱫᱷᱟᱣ ᱜᱮᱯᱮ ᱪᱟᱥ ᱜᱮᱭᱟ?
ᱦᱩᱲᱩ ᱫᱚ ᱦᱩᱲᱩ ᱫᱚ ᱦᱩᱭᱩᱜ ᱠᱟᱱᱟ ᱵᱟᱨ ᱫᱷᱟᱣ ᱞᱮ ᱪᱟᱥ ᱜᱮᱭᱟ᱾ ᱟᱨ ᱵᱟᱠᱤ ᱫᱚ ᱥᱤᱡᱤᱱ ᱨᱮᱜᱮ ᱞᱮ ᱪᱟᱥ ᱜᱮᱭᱟ ᱡᱟᱦᱟᱸ ᱠᱚᱧ ᱞᱟᱹᱭ ᱠᱮᱫ ᱫᱚ᱾
ᱦᱳᱭ᱾ ᱟᱯᱮ ᱥᱮᱫ ᱮᱸᱻ ᱚᱱᱛᱮ ᱵᱤᱨ ᱢᱮᱱᱟᱜ ᱟᱠᱟᱫ-ᱟ?
ᱵᱟᱝ ᱟᱞᱮ ᱥᱮᱫ ᱫᱚ ᱵᱤᱨ ᱫᱚ ᱵᱟᱹᱱᱩᱜᱼᱟ ᱵᱟᱜᱟᱱ᱾
ᱦᱚᱸ, ᱛᱟᱦᱞᱮ ᱪᱮᱫ ᱵᱟᱜᱟᱱ ᱢᱮᱱᱟᱜ ᱟᱠᱟᱫ-ᱟ᱾
ᱮᱸ, ᱢᱟᱱᱮ ᱯᱚᱴᱟᱥ ᱟᱨ ᱥᱤᱜᱩᱱ ᱵᱟᱜᱟᱱ᱾
ᱦᱳᱭ, ᱟᱞᱮ ᱥᱮᱫ ᱫᱚ ᱱᱚᱛᱮ ᱫᱚ ᱥᱟᱨᱡᱚᱢ᱾ ᱵᱤᱨ ᱢᱮᱱᱟᱜ ᱟᱠᱟᱫ-ᱟ ᱟᱨ
ᱚᱱᱟ ᱠᱚᱛᱮ ᱜᱮ ᱡᱤᱭᱚᱱ ᱦᱚᱨᱟ ᱫᱚᱞᱮ ᱟᱞᱮ ᱞᱮ ᱠᱷᱟᱸᱰᱟᱣᱮᱫ ᱠᱟᱱᱟ ᱢᱮᱱᱫᱚ ᱵᱤᱨ ᱨᱮᱱᱟᱜ ᱥᱟᱦᱟᱱ ᱥᱟᱠᱟᱢ ᱟᱨ ᱫᱟᱹᱛᱟᱹᱱᱤ᱾ ᱟᱨ ᱱᱚᱣᱟ ᱵᱤᱨ ᱨᱮᱱᱟᱜ ᱥᱟᱨᱡᱚᱢ ᱠᱟᱴ ᱟᱠᱷᱨᱤᱧ ᱠᱟᱛᱮᱫ᱾ ᱡᱤᱭᱚᱱᱞᱮ ᱠᱷᱟᱸᱰᱟᱣᱮᱫ ᱠᱟᱱᱟ᱾ ᱟᱪᱪᱷᱟ ᱟᱢ ᱴᱷᱮᱱ ᱢᱤᱫᱴᱟᱝ ᱠᱩᱠᱞᱤ ᱟᱯᱮ ᱥᱮᱫ ᱫᱚ ᱵᱟᱦᱟ ᱵᱚᱸᱜᱟ ᱦᱩᱭ ᱵᱟᱲᱟᱜ ᱜᱮᱭᱟ ᱥᱮ ᱵᱟᱝ? ᱟ
ᱦᱮᱸ ᱵᱟᱦᱟ ᱵᱚᱸᱜᱟ ᱦᱩᱭᱩᱜ ᱜᱮᱭᱟ᱾
ᱟᱫᱚ ᱵᱟᱦᱟ ᱵᱚᱸᱜᱟ ᱫᱚ ᱛᱤᱱ ᱫᱤᱱᱟᱹᱜ ᱛᱤᱱ ᱫᱤᱱ ᱯᱮ ᱢᱟᱱᱟᱣᱮᱫ ᱠᱟᱱᱟ?
ᱵᱟᱦᱟ ᱵᱚᱸᱜᱟ ᱫᱚ ᱯᱮ ᱫᱤᱱ ᱞᱮ ᱢᱟᱱᱟᱣ ᱢᱟᱱᱟᱣ ᱮᱫᱟ ᱟᱞᱮ ᱫᱚ᱾
ᱟᱪᱪᱷᱟ ᱚᱠᱟ ᱚᱠᱟ ᱫᱤᱱ ᱯᱮ ᱢᱟᱱᱟᱣᱮᱫ ᱜᱮᱭᱟ ᱱᱚᱣᱟ ᱫᱚ?
ᱩᱢ ᱢᱟᱦᱟ, ᱥᱟᱹᱨᱫᱤ ᱢᱟᱦᱟ, ᱡᱟᱞᱮ ᱢᱟᱦᱟ᱾ ᱟᱸᱡᱚᱢᱚᱜ ᱠᱟᱱᱟ ᱤᱧᱟᱹᱜ ᱨᱚᱲ?
ᱦᱳᱭ ᱟᱸᱡᱚᱢ ᱧᱚᱜ
ᱦᱮᱞᱳ
ᱦᱮᱸ ᱦᱮᱞᱳ
ᱞᱟᱹᱭᱫᱟᱹᱧ ᱯᱳᱭᱞᱳ ᱢᱟᱦᱟ ᱨᱮᱫᱚ ᱪᱮᱫ ᱦᱩᱭᱩᱜ ᱜᱮᱭᱟ?
ᱦᱩᱸᱻ ᱯᱳᱭᱞᱳ ᱢᱟᱦᱟ ᱨᱮᱫᱚ ᱮᱹᱭ ᱠᱤᱪᱨᱤᱡ ᱠᱚ ᱥᱟᱯᱷᱟ ᱢᱟᱱᱮ ᱩᱢ ᱢᱟᱦᱟ ᱛᱚ ᱩᱢ ᱢᱟᱦᱟ ᱦᱤᱞᱳᱜ ᱫᱚ ᱡᱷᱚᱛᱚ ᱠᱤᱪᱨᱤᱡ ᱠᱚᱠᱚ ᱥᱟᱯᱷᱟ ᱯᱟᱭᱟ ᱛᱟᱨᱯᱚᱨᱮ ᱛᱟᱯᱚᱨᱮ ᱚᱱᱟ ᱡᱟᱦᱮᱨ ᱠᱚ ᱡᱟᱦᱮᱨ ᱠᱚ ᱥᱟᱹᱲᱤᱢ ᱠᱚ ᱫᱟᱵᱟ ᱡᱟᱦᱮᱨ ᱨᱮ ᱠᱚᱲᱟ ᱦᱚᱯᱚᱱ ᱠᱚ
ᱦᱳᱭ
ᱛᱟᱯᱚᱨᱮ ᱟᱭᱩᱵ ᱵᱮᱲᱟ ᱫᱚ ᱡᱷᱚᱛᱚ ᱡᱷᱚᱛᱚ ᱱᱟᱭᱠᱮ ᱱᱟᱭᱠᱮ ᱚᱲᱟᱜ ᱠᱚ ᱪᱟᱞᱟᱜᱼᱟ᱾
ᱦᱳᱭ
ᱟᱭᱩᱯ ᱥᱮ ᱟᱨᱠᱤ ᱫᱚᱥ ᱵᱟᱨᱚᱴᱟ ᱛᱟᱯᱚᱨᱮ ᱛᱟᱨᱯᱚᱨᱮ ᱚᱸᱰᱮᱰᱮ ᱵᱚᱸᱜᱟ ᱦᱩᱭᱩᱜᱼᱟ᱾ ᱵᱚᱸᱜᱟ ᱦᱮᱡ ᱠᱟᱛᱮᱮᱫ ᱟᱫᱚ ᱠᱩᱞ ᱠᱚ ᱠᱩᱞᱤᱭᱟ ᱠᱩᱞᱤ ᱠᱚᱣᱟ ᱠᱚ ᱟᱨᱠᱤ ᱡᱮ ᱪᱮᱫ ᱞᱮᱠᱟ- ᱪᱮᱫᱮᱠᱟ ᱦᱩᱭ ᱠᱟᱱ ᱛᱟᱞᱮᱭᱟ ᱠᱟᱹᱢᱤ ᱠᱟᱹᱢᱤ ᱠᱚ ᱥᱮ ᱪᱮᱫᱠᱟ ᱵᱷᱟᱵ ᱛᱮᱞᱮ ᱠᱟᱹᱢᱤᱭᱟ ᱚᱱᱟ ᱠᱚ ᱱᱤᱭᱟ᱾ ᱠᱩᱞᱤ ᱠᱚᱣᱟ ᱡᱟᱦᱟᱸᱭ ᱵᱚᱸᱜᱟ ᱵᱩᱨᱩ ᱠᱚᱠᱚ ᱦᱤᱡᱩᱜ ᱛᱟᱵᱚᱱᱟ ᱩᱱᱠᱩ ᱠᱟᱹᱴᱤᱡ ᱠᱚ ᱞᱚᱟᱹᱭ ᱞᱟᱹᱭᱟ
ᱦᱳᱭ ᱟᱨ ᱱᱚᱣᱟ ᱫᱚᱥᱟᱨ ᱢᱟᱦᱟ ᱨᱮᱫᱚ ᱪᱮᱫ ᱠᱚ ᱦᱳᱭ ᱜᱮᱭᱟ?
ᱮ ᱫᱚᱥᱟᱨ ᱢᱟᱦᱟ ᱨᱮᱫᱚ ᱮᱭ ᱥᱮᱛᱟᱜ ᱨᱮ ᱡᱷᱚᱛᱚ ᱜᱮᱡ ᱜᱩᱨᱤᱡ ᱠᱟᱛᱮᱜ ᱚᱲᱟᱜ ᱠᱚ ᱛᱟᱨᱯᱚᱨᱮ ᱥᱟᱱᱟᱢ ᱦᱚᱲ ᱛᱩᱯᱩ ᱯᱷᱟᱨᱪᱟ ᱠᱟᱛᱮᱜ᱾ ᱱᱟᱭᱠᱮ ᱚᱲᱟᱜ ᱠᱷᱚᱱᱟᱜ ᱱᱟᱭᱠᱮ ᱠᱚ ᱟᱹᱜᱩᱭᱟ ᱡᱟᱦᱮᱨ ᱛᱮ᱾ ᱮᱱᱮᱡ ᱮᱱᱮᱡ ᱛᱮ᱾ ᱛᱟᱯᱚᱨᱮ ᱛᱟᱯᱚᱨᱮ ᱚᱸᱰᱮ ᱯᱩᱡᱟᱹ ᱦᱩᱭᱩᱜᱼᱟ ᱡᱟᱦᱮᱨ ᱨᱮ᱾ ᱡᱟᱦᱮᱨ ᱨᱮ ᱯᱩᱡᱟᱹ ᱵᱟᱲᱟ ᱯᱩᱡᱟᱹ ᱠᱚ ᱦᱩᱭ ᱵᱟᱲᱟ ᱠᱟᱛᱮᱜ ᱛᱟᱨᱯᱚᱨᱮ ᱯᱩᱡᱟᱹ ᱪᱟᱵᱟ ᱠᱟᱛᱮᱫ᱾ ᱛᱟᱯᱚᱨᱮ ᱚᱲᱟᱜ ᱠᱚ ᱦᱤᱡᱩᱜᱼᱟ ᱡᱚᱛᱚ ᱦᱚᱲ ᱱᱮ ᱜᱚᱜᱚ ᱦᱚᱲ ᱠᱚ᱾ ᱵᱟᱵᱟ ᱦᱚᱲ ᱫᱚ ᱚᱸᱰᱮ ᱜᱮᱠᱚ ᱛᱟᱦᱮᱱᱟ ᱡᱟᱦᱟᱸᱭ ᱠᱚ ᱩᱱᱠᱩ ᱢᱮᱨᱚᱢ ᱠᱚ, ᱛᱟᱯᱚᱨᱮ ᱥᱤᱢ, ᱩᱱᱠᱩ ᱠᱚᱠᱚ ᱢᱟᱱᱮ ᱚᱸᱰᱮ ᱠᱚ ᱢᱟᱜ ᱠᱚᱣᱟ ᱥᱮ- ᱢᱮᱱᱟ ᱟᱫᱚ ᱩᱱᱠᱩ ᱦᱮᱸ ᱵᱚᱸᱜᱟ ᱠᱳᱭᱟ ᱠᱚ ᱩᱱᱠᱩ ᱚᱸᱰᱮ ᱚᱱᱟ ᱩᱱᱠᱩ ᱢᱟᱱᱮ ᱡᱮᱞ ᱠᱚ ᱥᱚᱲᱮᱭᱟ᱾
ᱦᱳᱭ
ᱢᱤᱴᱷᱮᱱ ᱛᱟᱯᱚᱨᱮ ᱟᱨ ᱜᱚᱜᱚ ᱦᱚᱲ ᱫᱚ ᱚᱲᱟᱜ ᱨᱮ ᱦᱮᱡ ᱠᱟᱛᱮᱫ ᱫᱟᱠᱟ ᱠᱚᱠᱚ ᱤᱥᱤᱱᱟ᱾ ᱛᱟᱯᱚᱨᱮ ᱫᱟᱠᱟ ᱤᱥᱤᱱ ᱵᱟᱲᱟ ᱠᱟᱛᱮ ᱛᱟᱯᱚᱨᱮ ᱫᱟᱠᱟ ᱢᱟᱱᱮ ᱢᱟᱡᱟᱱ ᱥᱮ ᱫᱟᱠᱟ ᱠᱚ ᱡᱚᱢ ᱵᱟᱲᱟ ᱠᱟᱛᱮ ᱛᱟᱯᱚᱨᱮ ᱡᱟᱦᱮᱨ ᱠᱚ ᱪᱟᱞᱟᱜᱼᱟ᱾ ᱥᱟᱱᱟᱢ ᱦᱚᱲ ᱛᱟᱯᱚᱨᱮ ᱱᱟᱭᱠᱮ ᱠᱚ ᱤᱫᱤᱭᱮᱭᱟ᱾ ᱱᱟᱭᱠᱮ ᱚᱲᱟᱜ ᱱᱟᱭᱠᱮ ᱱᱟᱭᱠᱮ ᱤᱫᱤ ᱵᱟᱲᱟ ᱠᱟᱛᱮᱜ ᱛᱟᱯᱚᱨᱮ ᱵᱚᱸᱜᱟ ᱠᱚ ᱥᱩᱢᱟᱹᱱ ᱠᱚᱣᱭᱟ᱾ ᱛᱟᱯᱚᱨᱮ ᱟᱫᱚ ᱚᱸᱰᱮ ᱯᱟᱛᱟ ᱮᱱᱮᱡ ᱦᱩᱭᱩᱜᱼᱟ ᱥᱮᱛᱟᱜ ᱫᱷᱟᱹᱵᱤᱡ ᱯᱟᱛᱟ ᱠᱚ ᱮᱱᱮᱡᱟ᱾ ᱛᱟᱯᱚᱨᱮ ᱚᱱᱟ ᱯᱟᱛᱟ ᱮᱱᱮᱡ ᱦᱮᱸ ᱞᱟᱜᱽᱬᱮ ᱦᱚᱸᱠᱚ ᱮᱱᱮᱡᱟ ᱯᱟᱛᱟ ᱦᱚᱸ ᱠᱚ ᱮᱱᱤᱡᱟ᱾
ᱦᱳᱭ
ᱟᱨ ᱚᱱᱟ ᱚᱱᱟ ᱞᱟᱜᱽᱲᱮ ᱮᱱᱮᱡ ᱯᱟᱛᱟ ᱡᱟᱦᱟᱸ ᱚᱱᱟ ᱮᱱᱮᱡ ᱮᱱᱮᱡ ᱛᱮᱜᱮ ᱥᱮᱛᱟᱟᱜ ᱟᱠᱚ᱾ ᱚᱱᱟ ᱥᱮᱛᱟᱜ ᱚᱱᱟ ᱥᱮᱛᱟᱜ ᱛᱮᱜᱮ ᱢᱟᱱᱮ ᱛᱟᱨ ᱫᱚᱥᱟᱨ ᱫᱤᱱ ᱢᱟᱱᱮ ᱵᱟᱥᱠᱮ ᱦᱤᱞᱳᱜ᱾ ᱟᱨ ᱚᱱᱠᱟ ᱛᱮᱜᱮ ᱢᱟᱱᱮ ᱟᱫᱚ ᱡᱟᱞᱮ ᱠᱚ ᱩᱰᱩᱠᱚᱜᱼᱟ ᱚᱸᱰᱮ ᱠᱷᱚᱱᱟᱜ ᱜᱮ ᱟᱨ ᱡᱟᱞᱮ ᱫᱚ ᱜᱚᱴᱟ ᱜᱚᱴᱟ ᱯᱟᱲᱟ ᱯᱟᱲᱟ ᱢᱟᱱᱮ ᱯᱩᱨᱟᱹ ᱟᱛᱩ ᱜᱮᱠᱩ ᱮᱱᱮᱡ ᱮᱱᱮᱡ ᱛᱮ ᱢᱟᱱᱮ ᱠᱚ ᱡᱟᱞᱮᱤᱭᱟ᱾
ᱦᱳᱭ ᱦᱳᱭ
ᱟᱭᱩᱜ ᱫᱷᱟᱵᱤᱜ᱾
ᱟᱞᱮ ᱥᱮᱫ ᱦᱚᱸ ᱱᱚᱝᱠᱟ ᱜᱮ ᱦᱩᱭ ᱵᱟᱲᱟᱜ᱾ ᱟᱞᱮ ᱥᱮᱫ ᱦᱚᱸ ᱡᱟᱦᱟᱸᱢ ᱢᱮᱱ ᱠᱮᱫ ᱞᱮᱠᱟ ᱚᱱᱠᱟᱮ ᱦᱩᱭ ᱵᱟᱲᱟᱜ ᱜᱮᱭᱟ᱾ ᱟᱫᱚ ᱢᱤᱫ ᱜᱮ ᱛᱟᱵᱚᱱᱟ ᱡᱷᱚᱛᱚᱱᱟᱜ ᱜᱮ ᱵᱟᱝ ᱟᱞᱟᱫᱟᱣ-ᱟ᱾
ᱟᱫᱚᱧ ᱢᱮᱱᱮᱫ ᱠᱟᱱᱟ ᱟᱢ ᱫᱟᱬᱟᱱ ᱠᱚᱢ ᱠᱩᱥᱤᱭᱟᱜ ᱜᱮᱭᱟ
ᱦᱮᱸ ᱠᱩᱥᱤ ᱫᱩᱧ ᱠᱩᱥᱤᱭᱟᱜ ᱜᱮᱭᱟ
ᱚᱠᱟ ᱠᱚ ᱴᱚᱴᱷᱟ ᱱᱤᱛ ᱫᱷᱟᱹᱨᱤᱡ ᱮᱢ ᱫᱟᱬᱟ ᱟᱠᱟᱫᱼᱟ
ᱴᱚᱴᱷᱟ ᱵᱚᱞᱛᱮ ᱛᱮᱢᱚᱱ ᱫᱚ ᱫᱟᱬᱟ ᱫᱚ ᱵᱟᱝᱤᱧ ᱪᱟᱞᱟᱣ ᱠᱟᱱᱟ ᱮ ᱱᱚᱸᱰᱮᱧ ᱪᱟᱞᱟᱣ ᱞᱮᱱᱟ ᱢᱩᱠᱩᱴᱢᱚᱱᱤᱯᱩᱨᱤᱧ ᱪᱟᱞᱟᱣ ᱞᱮᱱᱟ ᱵᱟᱨᱫᱷᱟᱣᱜᱟᱱ ᱟᱨ ᱛᱟᱯᱚᱨᱮ ᱚᱡᱳᱫᱽᱫᱷᱟ ᱯᱟᱦᱟᱲ
ᱦᱚᱭ ᱟᱪᱪᱷᱟ ᱱᱚᱜᱼᱚᱭ ᱚᱡᱳᱫᱽᱫᱷᱟ ᱯᱟᱦᱟᱲ ᱢᱮᱱᱫᱚ ᱚᱸᱰᱮ ᱫᱚᱠᱚ ᱢᱮᱱᱟ ᱡᱮ ᱵᱟᱝᱢᱟ ᱥᱮᱸᱫᱽᱨᱟ ᱨᱮᱱᱟᱜ ᱢᱤᱫᱴᱟᱝ ᱢᱩᱲᱩᱛ ᱜᱷᱟᱴᱤ ᱞᱮᱠᱟ ᱠᱚ ᱢᱮᱱ ᱟᱠᱟᱫᱟ ᱛᱟᱦᱞᱮ ᱚᱸᱰᱮ ᱫᱟᱬᱟᱱ ᱪᱟᱞᱟᱣ ᱠᱟᱛᱮᱫ ᱪᱮᱫ ᱪᱮᱫ ᱠᱚᱢ ᱧᱮᱞ ᱠᱮᱫᱼᱟ ᱠᱟᱹᱴᱤᱡ ᱢᱮᱱ ᱞᱮᱠᱷᱟᱱ
ᱪᱮᱫ ᱪᱮᱫ ᱠᱚ ᱧᱮᱞ ᱵᱚᱞᱛᱮ ᱟᱫᱚ ᱴᱤᱜ ᱟᱭᱢᱟ ᱞᱮᱠᱟᱱᱟᱜ ᱜᱮᱧ ᱧᱮᱞ ᱠᱮᱫᱟ ᱟᱨᱠᱤ ᱱᱚᱰᱮ ᱩᱸ
ᱟᱪᱪᱷᱟ ᱞᱟᱹᱭᱫᱟᱹᱧ ᱱᱤᱛ ᱵᱮᱲᱟ ᱫᱚ ᱱᱤᱝᱠᱟᱹ ᱜᱮᱞᱟᱝ ᱨᱚᱯᱚᱲᱟ ᱦᱳᱭ ᱦᱩᱸ ᱟᱨᱚ ᱦᱚᱸ ᱞᱟᱝ ᱨᱚᱯᱚᱲᱟ ᱦᱮᱸ ᱟᱫᱚ ᱞᱟᱹᱭᱫᱟᱹᱧ ᱥᱟᱹᱜᱩᱱ ᱧᱤᱫᱟᱹ
ᱦᱮᱸ ᱥᱟᱹᱜᱩᱱ ᱧᱤᱫᱟᱹ ᱦᱮᱸ ᱦᱮᱸ